ᱦᱮᱞᱳ ᱦᱮᱸ ᱟᱸᱡᱚᱢᱚᱜ ᱠᱟᱱᱟ ᱥᱮ ᱢᱮᱰᱚᱢ ᱾
ᱦᱮᱸ ᱦᱮᱞᱳ
ᱟᱸᱡᱚᱢᱚᱜ ᱠᱟᱱᱟ ᱥᱮ ᱢᱮᱰᱚᱢ ᱾
ᱦᱚᱸ ᱟᱸᱡᱚᱢᱚᱜ ᱠᱟᱱ ᱜᱮᱭᱟ ᱾
ᱦᱮᱸ ᱦᱮᱸ ᱥᱟᱹᱜᱩᱱ ᱥᱮᱛᱟᱜ ᱾
ᱥᱟᱹᱜᱩᱱ ᱥᱮᱛᱟᱜ
ᱦᱩᱞ ᱡᱚᱦᱟᱨ
ᱚᱱᱟ ᱢᱟ ᱵᱟᱹᱧ ᱵᱟᱲᱟᱭᱟ ᱪᱮᱫ ᱞᱮᱠᱟ ᱠᱚ ᱞᱟᱹᱭᱟ ᱢᱮᱱᱛᱮ?
ᱦᱮᱸ ᱦᱮᱸ ᱛᱚᱵᱮ ᱟᱯᱮ ᱫᱤᱥᱚᱢ ᱫᱚ ᱚᱠᱟ ᱞᱮᱠᱟ ᱛᱮᱦᱮᱧ ᱦᱩᱞ ᱢᱟᱦᱟ ᱯᱮ ᱢᱟᱱᱟᱣᱮᱫᱼᱟ ᱥᱮ ᱵᱟᱯᱮ ᱢᱟᱱᱟᱣᱟ ᱞᱟᱹᱭ ᱧᱚᱜᱽ ᱵᱤᱱ?
ᱚ ᱦᱚᱸ ᱚᱱᱟ ᱛᱚ
ᱦᱳᱭ ᱦᱳᱭ
ᱦᱳᱭ ᱢᱚᱱᱟᱭᱮᱫ ᱜᱮᱭᱟᱞᱮ ᱛᱮᱦᱤᱧ ᱫᱚ ᱟᱹᱰᱤ ᱢᱟᱨᱟᱝ ᱢᱟᱱᱮ ᱟᱹᱰᱤ ᱢᱟᱨᱟᱝᱞᱮ ᱢᱟᱱᱟᱣᱮᱫᱼᱟ ᱢᱟᱱᱮ ᱪᱮᱫ ᱟᱹᱰᱤ ᱜᱟᱱ ᱴᱚᱞᱟᱮᱱ ᱦᱚᱲ ᱠᱚ ᱦᱤᱡᱩᱜ ᱠᱟᱱᱟ ᱦᱟᱸᱜ ᱛᱮᱦᱮᱸᱡ ᱟᱞᱮ ᱴᱚᱞᱟ ᱾
ᱦᱮᱸ ᱦᱮᱸ
ᱦᱳᱭ ᱱᱤᱭᱟᱹ ᱫᱷᱟᱨᱮ ᱫᱷᱟᱨᱮ ᱡᱟᱦᱟᱸ ᱛᱤᱱᱟᱹᱜ ᱢᱟᱱᱮ ᱴᱚᱞᱟ ᱢᱮᱱᱟᱜᱼᱟ ᱾
ᱦᱮᱸ ᱦᱮᱸ
ᱴᱚᱞᱟ ᱨᱤᱱ ᱡᱚᱛᱚ ᱠᱚ ᱦᱤᱡᱩᱜ ᱠᱟᱱᱟ ᱠᱚᱲᱟ ᱠᱩᱲᱤ ᱾ ᱚᱱᱟ ᱢᱟᱱᱟᱣ ᱵᱟᱠᱷᱨᱟ ᱦᱳᱭ ᱦᱳᱭ ᱦᱳᱭ ᱡᱟᱦᱟᱭ ᱠᱤ ᱟᱵᱚ ᱥᱟᱱᱛᱟᱲ ᱨᱮᱭᱟᱜ ᱤᱭᱟᱹ ᱠᱟᱱᱟ ᱥᱮ ᱚᱱᱟ ᱫᱚ
ᱦᱳᱭ ᱦᱳᱭ ᱛᱟᱦᱚᱞᱮ ᱟᱹᱵᱤᱱ ᱫᱚ ᱪᱮᱫ ᱵᱤᱱ ᱪᱤᱠᱟᱹᱭᱮᱫᱼᱟ ᱱᱤᱛᱚᱜ ᱫᱚ
ᱪᱮᱫ ᱦᱚᱸ ᱵᱟᱝᱟ ᱱᱚᱛᱮ ᱵᱟᱨᱜᱮ ᱥᱮᱫ ᱞᱤᱧ ᱚᱰᱚᱜ ᱟᱠᱟᱱᱟᱞᱤᱧ ᱱᱚᱰᱮ ᱴᱟᱠᱴᱚᱨ ᱵᱚᱞᱚᱣ ᱟᱠᱟᱱᱟ ᱵᱟᱹᱫ ᱥᱮᱫ ᱟᱫᱚ ᱟᱭᱳ ᱵᱷᱮᱡᱟ ᱟᱠᱟᱫ ᱞᱤᱧᱟᱹ ᱧᱮᱞ ᱟᱹᱜᱩᱭ ᱢᱮ ᱢᱮᱱᱛᱮ ᱚᱠᱟᱥᱮᱫ ᱜᱟᱹᱰᱤ ᱦᱮᱡ ᱟᱠᱟᱱᱟ
ᱦᱮᱸ ᱦᱮᱸ ᱦᱮᱸ ᱮᱱᱠᱷᱟᱱ ᱤᱱᱠᱟᱹ ᱛᱚᱞᱟ ᱠᱚᱫᱚᱯᱮ ᱛᱚᱞᱟ ᱵᱟᱲᱟ ᱠᱟᱜᱼᱟ ᱥᱮ ᱟᱹᱣᱨᱤᱯᱮ ᱛᱚᱞᱟᱭᱟ
ᱟᱹᱣᱨᱤ ᱞᱮ ᱛᱚᱞᱟᱭᱟᱟ ᱱᱚᱝᱠᱟ ᱥᱤ ᱞᱮᱱᱟᱝ ᱥᱮ ᱱᱟᱜ ᱞᱮ ᱛᱚᱞᱟᱭᱮᱜᱼᱟ
ᱦᱮᱸ ᱦᱮᱸᱦᱮᱸ ᱮᱱᱠᱷᱟᱱ ᱚᱱᱛᱮ ᱫᱚ ᱫᱟᱜ ᱡᱟᱹᱲᱤ ᱠᱚ ᱚᱠᱟᱞᱮᱠᱟ
ᱩᱸ ᱢᱟᱫᱷᱮᱨ ᱦᱤᱞᱳᱜ ᱦᱚ ᱢᱟᱫᱷᱮᱨ ᱦᱤᱞᱚᱜ ᱥᱚᱠᱛᱚᱭ ᱫᱟᱜ ᱠᱮᱜᱼᱟ ᱱᱚᱝᱠᱟ ᱦᱩᱴᱚᱨ ᱠᱟᱛᱮᱜ ᱵᱤᱡᱽᱞᱤ ᱟᱛᱮᱜ ᱥᱚᱠᱛᱚᱭ ᱫᱟᱜ ᱠᱮ ᱟᱨ ᱦᱚᱞᱟ ᱫᱚ ᱚᱱᱠᱟ ᱦᱩᱰᱩᱨ ᱠᱚ ᱵᱤᱡᱽᱞᱤ ᱠᱚᱫᱚ ᱵᱟᱭᱼᱟ ᱫᱟᱜ ᱜᱮ ᱫᱟᱜ ᱠᱮᱜᱼᱟᱭ ᱦᱚᱞᱟ ᱫᱚ
ᱦᱮᱸ ᱦᱮᱸ
ᱟᱫᱚ ᱚᱱᱟ ᱠᱚ ᱤᱫᱤ ᱠᱟᱛᱮᱜ ᱜᱮ ᱱᱟᱜ ᱟᱫᱚ ᱦᱟᱯᱮ ᱠᱚ ᱥᱤ ᱚᱪᱚᱭᱮᱜᱼᱟ ᱵᱟᱹᱫᱽ ᱨᱮ ᱜᱟᱹᱰᱤ ᱠᱷᱟᱹᱲ ᱟᱠᱟᱱᱟ ᱟᱫᱚ
ᱟᱹᱰᱤ ᱥᱟᱺᱜᱤᱧ ᱥᱮᱫ‌ ᱨᱮ ᱵᱟᱹᱫᱽ ᱨᱮᱢᱟ ᱢᱮᱱᱟᱜᱼᱟ ᱜᱟᱹᱰᱤ ᱢᱟ ᱦᱚᱸ ᱚᱱᱟ ᱠᱚᱭᱚᱜ ᱜᱮᱞᱤᱧ ᱦᱮᱡ ᱟᱠᱟᱱᱟ
ᱦᱮᱸ ᱦᱮᱸ ᱟᱨ ᱟᱹᱞᱤᱧ ᱫᱚ ᱤᱱᱠᱟᱹ ᱢᱮᱨᱚᱢ ᱜᱩᱯᱤ ᱞᱤᱧ ᱦᱮᱡ ᱟᱠᱟᱱᱟ ᱚᱱᱠᱟ ᱵᱟᱹᱫᱽ ᱤᱱᱠᱟᱹ ᱵᱤᱨ ᱥᱮᱱ ᱞᱤᱧ ᱟᱹᱜᱩ ᱟᱠᱟᱫ ᱠᱚᱣᱟ ᱢᱮᱨᱚᱢ
ᱚ ᱦᱚᱸ ᱟᱯᱮ ᱥᱮᱫ ᱫᱚ
ᱦᱩᱸ ᱦᱩᱸ
ᱦᱮᱸ
ᱥᱮᱫ ᱫᱚᱯᱮ ᱥᱤ ᱵᱟᱲᱟ ᱠᱮᱫᱼᱟ ᱪᱮ
ᱦᱳᱭ ᱦᱳᱭ ᱥᱤ ᱵᱟᱲᱟ ᱠᱟᱛᱮᱫ ᱤᱱᱠᱟᱹ ᱛᱚᱞᱟ ᱠᱚᱞᱮ ᱜᱤᱰᱤ ᱵᱟᱲᱟ ᱟᱠᱟᱜ ᱛᱚᱞᱟ ᱠᱚ ᱚᱰᱚᱠ ᱵᱟᱲᱟ ᱟᱠᱟᱱᱟ ᱚᱱᱟᱜᱮ ᱫᱟᱜ ᱠᱚᱞᱮ ᱛᱟᱸᱜᱤᱭᱟ ᱠᱟᱫᱼᱟ ᱛᱤᱥᱮ ᱫᱟᱜᱟ ᱫᱟᱜ ᱞᱮᱱ ᱫᱟᱜ ᱞᱮᱠᱷᱟᱱ ᱜᱮ ᱤᱱᱠᱟᱹ ᱨᱚᱦᱚᱭ ᱠᱚᱨᱮᱜ ᱞᱮ ᱟᱬᱜᱚᱱᱟ
ᱚ ᱦᱚᱸ ᱦᱳᱭ ᱟᱞᱮᱥᱮᱫ ᱦᱚᱸ ᱚᱝᱠᱟ ᱫᱟᱜ ᱜᱮᱛᱚ ᱵᱟᱭ ᱫᱟᱜᱮᱜᱼᱟ ᱟᱨ ᱚᱠᱟᱨᱮᱞᱮ ᱛᱚᱞᱟᱭᱟ
ᱦᱮᱸ ᱦᱮᱸ ᱦᱮᱸ
ᱫᱟᱜ ᱜᱮᱞᱮ ᱠᱚᱭᱚᱜ ᱟᱠᱟᱫ ᱟᱞᱮ ᱢᱟ
ᱦᱮᱸ ᱦᱮᱸ ᱛᱟᱦᱚᱞᱮ ᱟᱹᱵᱤᱱ ᱫᱚ ᱚᱱᱠᱟ ᱦᱩᱞ ᱢᱟᱦᱟ ᱢᱟᱱᱟᱣ ᱫᱚ ᱵᱟᱹᱵᱤᱱ ᱪᱟᱞᱟᱜ ᱠᱟᱱᱟ ᱫᱚ
ᱵᱟᱝᱟ ᱱᱚᱝᱠᱟ ᱴᱚᱞᱟ ᱨᱮ ᱠᱚᱲᱟ ᱠᱩᱲᱤ ᱢᱟᱱᱮ ᱪᱮᱫ ᱵᱟᱹᱦᱩ ᱠᱩᱲᱤᱼᱟ ᱟᱭᱳ ᱦᱚᱲ ᱵᱟᱵᱟ ᱦᱚᱲ ᱠᱚᱠᱚ ᱪᱟᱞᱟᱜ ᱟᱠᱚ ᱦᱟᱜ ᱛᱮᱦᱮᱧ ᱫᱚ
ᱦᱮᱸ ᱦᱮᱸ ᱦᱮᱸ ᱵᱟᱝᱟ ᱟᱭᱳ ᱦᱚᱲ ᱵᱟᱵᱟ ᱦᱚᱲ ᱫᱚ ᱪᱟᱞᱟᱜ ᱫᱚᱨᱠᱟᱨ ᱠᱟᱨ ᱜᱮᱛᱚ ᱟᱨ ᱚᱱᱟ ᱥᱟᱞᱟᱜ ᱛᱮ ᱟᱵᱚ ᱦᱚᱸ ᱡᱩᱣᱟᱹᱱ ᱠᱚ ᱥᱮ ᱤᱱᱠᱟᱹ ᱥᱮᱞᱮᱫᱚᱜ ᱫᱚᱨᱠᱟᱨ ᱜᱮ ᱚᱱᱟ ᱠᱚᱨᱮ ᱫᱚ ᱛᱚᱵᱮ ᱥᱮ ᱵᱚᱱ ᱴᱷᱤᱠᱟᱹᱭᱟ ᱢᱮᱱᱛᱮᱫ ᱪᱮᱫ ᱵᱚᱱ ᱢᱟᱱᱟᱣᱮᱫᱼᱟ ᱥᱮ ᱪᱮᱫ ᱛᱟᱵᱚᱱ ᱠᱟᱱᱟ ᱟᱵᱚᱣᱟᱜ
ᱦᱳᱭ ᱦᱳᱭ ᱚᱱᱟ ᱢᱟ ᱠᱟᱛᱷᱟ ᱢᱟ ᱠᱟᱛᱷᱟ ᱠᱟᱱ ᱜᱮᱭᱟ ᱟᱫᱚ ᱵᱟᱠᱚ ᱥᱮᱱᱚᱜ ᱠᱟᱱᱟ ᱥᱮ ᱮᱱᱠᱷᱟᱱ ᱟᱹᱞᱤᱧ ᱮᱠᱞᱟ ᱦᱚᱸ ᱪᱮᱫ ᱞᱮᱠᱟ ᱞᱤᱧ ᱪᱟᱞᱟᱜᱼᱟ
ᱦᱮᱸ ᱦᱮᱸ ᱦᱮᱸ ᱛᱟᱦᱚᱞᱮ ᱤᱱᱠᱟᱹ ᱱᱮᱥ ᱫᱚ ᱪᱮᱫ ᱠᱚ ᱪᱟᱥ ᱵᱟᱲᱟ ᱦᱟᱠᱟᱜᱼᱟ ᱯᱮ ᱟᱯᱮ ᱫᱤᱥᱚᱢ ᱥᱮᱱ
ᱪᱟᱥ ᱢᱟ ᱚᱱᱮᱞᱤᱧ ᱞᱟᱹᱭᱟᱵᱤᱱ ᱠᱟᱱ ᱫᱟᱜ ᱠᱚᱢᱟ ᱚᱱᱠᱟ ᱫᱟᱜ ᱢᱟ ᱵᱟᱭ ᱫᱟᱜ ᱮᱫᱟ ᱟᱨ ᱪᱮᱫ ᱠᱚᱢ ᱪᱟᱥᱟ ᱪᱟᱥ ᱠᱚ ᱵᱟᱝ ᱦᱩᱭᱟᱠᱟᱱᱟ ᱚᱱᱠᱟ ᱫᱚ ᱱᱮᱥ ᱠᱚᱫᱚ ᱦᱮᱸ
ᱟᱨ ᱛᱟᱦᱚᱞᱮ ᱚᱲᱟᱜ ᱠᱚᱨᱮ ᱫᱚ ᱚᱱᱠᱟ ᱪᱤᱞᱤ ᱠᱚ ᱟᱹᱥᱩᱞ ᱟᱠᱟᱫ ᱠᱚᱣᱟᱯᱮ
ᱚᱲᱟᱜ ᱠᱚᱨᱮᱱ ᱠᱚ ᱛᱤᱦᱤᱧ ᱫᱚᱞᱮ ᱟᱲᱟᱜ ᱟᱠᱟᱫ ᱠᱚᱣᱟ
ᱚ ᱦᱚᱸ ᱢᱟᱱᱮ ᱢᱮᱨᱚᱢ ᱫᱚ ᱚᱠᱟᱥᱮᱱ ᱯᱮ ᱟᱲᱟᱜ ᱟᱠᱟᱫ ᱠᱚᱣᱟ ᱾
ᱱᱚᱝᱠᱟᱹᱹᱹᱹᱹᱹᱹ ᱥᱮᱫ ᱠᱚ ᱞᱟᱲᱟ ᱟᱠᱟᱫ ᱠᱚᱣᱟ
ᱚ ᱦᱚ ᱟᱞᱮᱥᱮᱱ ᱫᱚ ᱚᱱᱠᱟ ᱤᱱᱠᱟᱹ ᱛᱚᱞᱟ ᱠᱚ ᱜᱤᱰᱤ ᱵᱟᱲᱟ ᱟᱠᱟᱫ ᱥᱮ ᱤᱱᱠᱟᱹ ᱛᱚᱞᱟ ᱵᱟᱲᱟ ᱟᱠᱟᱫ ᱛᱮᱠᱚ ᱤᱱᱠᱟᱹ ᱤᱱᱠᱟᱹ ᱢᱮᱨᱚᱢ ᱠᱚᱫᱚ ᱰᱟᱹᱝᱨᱤ ᱠᱚᱫᱚ ᱵᱟᱞᱮ ᱟᱲᱟᱜ ᱵᱟᱲᱟᱭᱮᱫ ᱠᱚᱣᱟ ᱤᱱᱠᱟᱹ ᱜᱩᱯᱤ ᱵᱟᱲᱟᱭᱮᱫ ᱠᱚᱣᱟᱞᱮ
ᱟᱫᱚ ᱟᱞᱮᱥᱮᱫ ᱫᱚ ᱟᱹᱣᱨᱤ ᱠᱚ ᱛᱚᱨᱟᱭ ᱫᱚ ᱚᱱᱟ ᱪᱤᱠᱟᱹᱞᱮ ᱟᱲᱟᱜ ᱵᱟᱲᱟ ᱟᱠᱟᱫ ᱠᱚᱣᱟ ᱰᱟᱝᱨᱤ ᱠᱚᱦᱚᱸ ᱢᱮᱨᱚᱢ ᱠᱚᱦᱚᱸ ᱟᱫᱚ ᱦᱟᱸᱜ ᱛᱚᱲᱟ ᱠᱚ ᱛᱚᱲᱟ ᱠᱚᱞᱮ ᱜᱤᱰᱤ ᱞᱮᱠᱷᱟᱱ ᱫᱚ ᱦᱟᱸᱜ ᱟᱫᱚ ᱦᱟᱸᱜ ᱞᱮ ᱛᱚᱞ ᱠᱚᱜᱮᱭᱟ
ᱦᱮᱸ ᱦᱮᱸ ᱦᱮᱸ
ᱵᱟᱠᱷᱟᱱ ᱠᱚ ᱡᱚᱢ ᱪᱟᱵᱟ ᱩᱛᱟᱨᱟ ᱪᱮ ᱩᱱᱠᱩ
ᱦᱳᱭ ᱦᱳᱭ ᱦᱳᱭ
ᱦᱮ ᱟᱪᱚᱜᱮ ᱦᱟᱜ ᱟᱲᱟᱜ ᱵᱟᱲᱟᱜ ᱫᱚ ᱦᱩᱭ ᱠᱟᱱᱟ
ᱦᱮᱸ ᱦᱮᱸ ᱦᱮᱸ
ᱛᱚᱲᱟ ᱫᱚᱠᱚ ᱛᱚᱨᱟ ᱟᱠᱟᱫ ᱜᱮᱭᱟ ᱦᱚᱲ ᱠᱚᱫᱚ ᱛᱟᱞᱟ ᱵᱟᱫ ᱥᱮᱫ ᱜᱟᱱ ᱨᱮᱠᱚ ᱛᱚᱞᱟ ᱦᱟᱠᱟᱜ ᱛᱚ ᱟᱠᱟᱫ ᱱᱚᱝᱠᱟᱹ ᱢᱩᱪᱟᱹᱫ ᱥᱮᱫ ᱵᱟᱛ ᱠᱚᱫᱚ ᱟᱣᱨᱤ ᱠᱚ ᱛᱚᱲᱟ ᱛᱮᱠᱚ ᱟᱲᱟᱜ ᱵᱟᱲᱟ ᱟᱠᱟᱫ ᱠᱚ ᱜᱮᱭᱟ
ᱦᱮᱸ ᱦᱮᱸ ᱮᱱᱠᱷᱟᱱ ᱫᱚ ᱟᱯᱮ ᱫᱤᱥᱚᱢ ᱥᱮᱱ ᱫᱚ ᱢᱟᱱᱮ ᱚᱠᱟ ᱞᱮᱠᱟ ᱤᱱᱠᱟᱹ ᱫᱟᱜ ᱡᱟᱹᱯᱩᱫ ᱥᱟᱶ ᱥᱟᱶ ᱛᱮ ᱚᱠᱟᱞᱮᱠᱟ ᱥᱤᱛᱩᱝ ᱠᱚ ᱵᱩᱡᱷᱟᱹᱜ ᱠᱟᱱᱟ ᱩᱫᱽᱜᱟᱹᱨ ᱠᱚ ᱠᱟᱹᱴᱤᱡ ᱞᱟᱹᱭ ᱧᱚᱜᱽ ᱵᱤᱱ ᱥᱮ
ᱦᱮᱸ ᱩᱫᱽᱜᱟᱹᱨ ᱠᱚ ᱵᱩᱡᱷᱟᱹᱜ ᱠᱟᱱ ᱜᱮᱭᱟ
ᱦᱮᱸ ᱦᱮᱸ
ᱦᱩᱸ ᱦᱚ ᱦᱚᱸ ᱢᱟᱫᱷᱮᱨ ᱦᱤᱞᱳ ᱟᱨ ᱦᱚᱸᱞᱟ ᱜᱮᱱᱟᱜ ᱫᱟᱜ ᱟᱠᱟᱫᱟ ᱵᱟᱠᱷᱟᱱ ᱢᱟ ᱩᱱᱟᱹᱜ ᱥᱤᱛᱩᱝ ᱮᱫ ᱛᱟᱦᱮᱸᱫ
ᱦᱮᱸ ᱦᱮᱸ
ᱦᱩ
ᱚᱱᱠᱟ ᱢᱟᱱᱮ ᱩᱫᱽᱜᱟᱹᱨ ᱠᱚᱦᱚᱸ ᱟᱹᱰᱤ ᱡᱳᱨ ᱵᱩᱡᱷᱟᱹᱜ ᱠᱟᱱᱟ ᱤᱱᱠᱟᱹ ᱚᱲᱟᱜ ᱠᱚᱨᱮ ᱦᱚᱸ ᱛᱟᱦᱮᱸ ᱵᱟᱭ ᱜᱟᱱᱚᱜ ᱠᱟᱱᱟ ᱚᱱᱠᱟ ᱩᱫᱽᱜᱟᱹᱨ ᱵᱩᱡᱷᱟᱹᱜ ᱠᱟᱱ ᱛᱟᱦᱮᱱᱟ ᱾
ᱦᱳᱭ ᱦᱳᱭ ᱚᱱᱠᱟ ᱜᱮ ᱵᱩᱡᱷᱟᱹᱜ ᱠᱟᱱ ᱛᱟᱦᱮᱱᱟ ᱾
ᱦᱩᱸ ᱤᱱᱠᱟᱹ ᱱᱚᱛᱮ ᱦᱚᱸ ᱦᱚᱞᱟ ᱫᱟᱜ ᱡᱟᱹᱲᱤᱭᱟ ᱟᱠᱟᱫ ᱛᱮ ᱤᱱᱠᱟᱹ ᱵᱮᱥ ᱵᱟᱲᱟ ᱵᱩᱡᱷᱟᱹᱣ ᱧᱚᱜ ᱠᱟᱱᱟ ᱛᱮᱦᱮᱧ ᱫᱚ ᱠᱟᱹᱴᱤᱡ ᱴᱷᱟᱱᱰᱟ ᱥᱟᱺᱦᱤᱡ
ᱦᱳᱭ ᱫᱤᱱ ᱫᱚ ᱰᱷᱚᱱᱰᱟ ᱥᱟᱺᱦᱤᱡ ᱟᱨ ᱦᱚᱭ ᱵᱟᱲᱟᱭᱮᱫ ᱛᱟᱦᱮᱸ ᱫᱚ ᱫᱟᱜ ᱤᱭᱟᱹ ᱧᱚᱜ ᱠᱟᱜᱟᱭ ᱥᱮ ᱱᱚᱛᱮ ᱟᱞᱮ ᱥᱮᱫ ᱢᱟ ᱛᱮᱦᱮᱧ ᱢᱟᱼᱼ ᱛᱤᱱᱟᱹᱜ ᱥᱟᱛᱴᱟ ᱟᱴᱴᱟ ᱫᱷᱟᱹᱵᱤᱡ ᱯᱟᱞᱮ ᱫᱟᱜ ᱠᱮᱫᱮᱜᱼᱟ᱾
ᱦᱮᱸ ᱦᱮᱸ᱾
ᱥᱮᱛᱟᱜ ᱥᱟᱛᱴᱟ ᱫᱷᱟᱹᱵᱤᱡ ᱯᱟᱞᱮ ᱫᱟᱜ ᱠᱮᱜᱼᱟ᱾
ᱚ ᱦᱚᱸ ᱮᱱᱠᱷᱟᱱ ᱫᱚ ᱮᱱᱠᱷᱟᱱ ᱫᱚ ᱟᱨᱚ ᱵᱮᱥ ᱵᱩᱡᱷᱟᱹᱜ ᱠᱟᱱᱟ ᱱᱤᱛᱚᱜ ᱫᱚᱼᱼ ᱥᱤᱛᱩᱝ ᱵᱚᱞᱮ ᱵᱟᱭ ᱥᱤᱛᱩᱝ ᱟᱠᱟᱫᱼᱟ ᱟᱯᱮ ᱥᱮᱱ ᱫᱚ᱾
ᱵᱟᱝᱼᱟ ᱵᱟᱭ ᱥᱤᱛᱩᱝ ᱟᱠᱟᱫᱟ ᱛᱮᱦᱮᱧ ᱫᱚ ᱦᱚᱭ ᱵᱟᱲᱟᱭᱮᱫᱼᱟ ᱱᱟᱯᱟᱭ ᱨᱮᱭᱟᱲ ᱨᱮᱭᱟᱲ ᱵᱩᱡᱷᱟᱹᱜ ᱠᱟᱱᱟ᱾
ᱦᱮᱸ ᱦᱮᱸ᱾ ᱦᱮᱸ᱾ ᱼᱼ
ᱼᱼ
ᱮᱱᱠᱷᱟᱱ ᱫᱚ ᱪᱮᱫ ᱠᱚ ᱤᱱᱠᱟᱹ ᱞᱟᱹᱭ ᱵᱟᱲᱟᱭ ᱫᱚᱠᱚ ᱤᱱᱠᱟᱹ ᱥᱚᱦᱨᱟᱭᱼᱼ ᱠᱚᱨᱮᱫ ᱫᱚ ᱚᱱᱠᱟ ᱪᱮᱫ ᱠᱚ ᱤᱱᱠᱟᱹ ᱢᱟᱱᱟᱣ ᱟᱯᱮ ᱥᱮ ᱪᱮᱫ ᱠᱚ ᱦᱩᱭᱩᱜᱼᱟ ᱥᱚᱦᱨᱟᱭ ᱠᱚᱨᱮ ᱠᱟᱹᱴᱤᱡ ᱞᱟᱹᱭ ᱧᱚᱜᱽ ᱵᱤᱱ ᱥᱮ ᱼᱼᱼ ᱚᱠᱟ ᱵᱚᱸᱜᱟ ᱯᱮ ᱥᱚᱦᱚᱨᱟᱭᱚᱜᱼᱟ?
ᱚᱱᱠᱟ ᱵᱚᱸᱜᱟ ᱟᱞᱮ ᱥᱚᱨᱦᱟᱭ ᱚᱱᱟ ᱢᱟ ᱵᱟᱹᱧ ᱞᱟᱹᱭ ᱫᱟᱲᱮᱭᱟᱵᱮᱱᱟ᱾ ᱥᱟᱱᱛᱟᱲ ᱛᱮᱢᱟ ᱪᱮᱫ ᱵᱚᱸᱜᱟ ᱪᱚᱠᱚ ᱞᱟᱹᱭᱟ ᱠᱤᱱᱛᱩ ᱞᱮ ᱢᱟᱱᱟᱣ ᱜᱮᱭᱟᱞᱮ ᱟᱫᱚᱼᱼ
ᱦᱮᱸ ᱦᱮᱸ ᱦᱮᱸ᱾
ᱦᱳᱭ᱾
ᱦᱮᱸ ᱦᱮᱸ᱾
ᱟᱨ ᱟᱯᱮ ᱥᱮᱫ ᱫᱚᱠᱚ ᱢᱟᱱᱟᱣ ᱟᱥᱮ ᱵᱟᱝᱟ?
ᱦᱮᱸ ᱟᱞᱮ ᱥᱮᱱ ᱥᱚᱦᱚᱨᱟᱭ ᱵᱟᱦᱟ ᱟᱵᱚ ᱥᱟᱱᱛᱟᱲᱟᱜ ᱡᱟᱦᱟᱸ ᱛᱤᱱᱟᱹᱜ ᱢᱮᱱᱟᱜᱼᱟᱼᱼ ᱚᱱᱠᱟ ᱡᱚᱛᱚ ᱜᱮᱞᱮ ᱢᱟᱱᱟᱣᱟ ᱟᱞᱮ ᱫᱚ᱾
ᱟᱞᱮ ᱦᱚᱞᱮ ᱢᱟᱱᱟᱣ ᱜᱮᱭᱟ᱾
ᱦᱮᱸ ᱚᱱᱟ ᱥᱟᱶᱛᱮ ᱜᱮ ᱱᱤᱛᱚᱜ ᱫᱚ ᱟᱥᱟᱲ ᱵᱚᱸᱜᱟ ᱵᱚᱞᱚ ᱟᱠᱟᱱᱟ ᱵᱩᱨᱩ ᱵᱚᱸᱜᱟᱼᱼ ᱠᱚ ᱦᱩᱭᱩᱜᱼᱟ, ᱚᱱᱟ ᱠᱚᱦᱚᱸ ᱢᱟᱱᱟᱣ ᱦᱩᱭᱩᱜ ᱜᱮᱭᱟ᱾
ᱵᱩᱨᱩ ᱵᱚᱸᱜᱟ, ᱱᱚᱛᱮ ᱟᱞᱮ ᱥᱮᱫ ᱢᱟ ᱟᱯᱮ ᱵᱩᱨᱩ ᱵᱚᱸᱜᱟ ᱢᱟ ᱵᱟᱹᱪᱩᱜ ᱟᱹᱱᱤᱡ᱾ ᱢᱟᱱᱮ ᱵᱟᱠᱚ ᱵᱚᱸᱜᱟ ᱵᱟᱲᱟᱭᱟ ᱵᱩᱨᱩ ᱵᱚᱸᱜᱟ ᱠᱚᱫᱚ
ᱦᱮᱸ ᱦᱮᱸ ᱤᱱᱠᱟᱹ ᱱᱚᱛᱮ ᱫᱚᱠᱚ ᱵᱚᱸᱜᱟ ᱵᱟᱲᱟᱭ ᱜᱮᱭᱟ ᱵᱩᱨᱩ ᱵᱚᱸᱜᱟ ᱦᱚᱸ᱾
ᱚᱦᱚ
ᱦᱚᱸ ᱾ ᱵᱩᱨᱩ ᱵᱚᱸᱜᱟ ᱦᱚᱭ ᱵᱩᱨᱩᱭᱮᱫ ᱩᱱᱡᱷᱚᱜ ᱫᱚ, ᱵᱩᱨᱩ ᱨᱮᱠᱚ ᱵᱚᱸᱜᱟᱭᱟ ᱾ ᱤᱱᱠᱟᱹ ᱫᱟᱸᱥᱟᱭ ᱵᱚᱝᱜᱟ ᱫᱚ ᱤᱱᱠᱟᱹ ᱫᱟᱸᱥᱟᱭᱼᱼ ᱤᱱᱠᱟᱹ ᱫᱟᱥᱟᱸᱭ ᱫᱟᱬᱟᱱ ᱠᱚ ᱚᱰᱚᱠᱚᱜᱼᱟ᱾
ᱚ ᱦᱚ ᱾
ᱦᱮᱸ ᱦᱮᱸ᱾ ᱮᱱᱠᱷᱟᱱ ᱚᱲᱟᱜ ᱨᱮᱫᱚ ᱥᱩᱠᱨᱤ ᱢᱮᱱᱟᱜ ᱠᱚᱫᱚ ᱮᱱᱠᱷᱟᱱ ᱥᱩᱠᱨᱤ ᱫᱚ ᱚᱱᱠᱟ ᱜᱩᱯᱤ ᱠᱚᱣᱟᱵᱤᱱ ᱥᱮ ᱤᱱᱠᱟᱹ ᱼᱼ ᱟᱲᱟᱜ ᱠᱟᱠᱚᱣᱟᱵᱤᱱ᱾
ᱵᱟᱝ ᱟ ᱵᱟᱞᱮ ᱜᱩᱯᱤᱭᱮᱫ ᱠᱚᱣᱟ ᱟᱲᱟᱜ ᱠᱟᱠᱚ ᱠᱟᱱᱟᱞᱮ ᱾
ᱚ ᱦᱚ ᱾
ᱚᱦᱚ
ᱦᱚᱸᱜ-ᱚ ᱟᱨ ᱤᱱᱠᱟᱹ ᱥᱩᱠᱨᱤ ᱫᱚ ᱛᱤᱱᱟᱹᱜ ᱜᱟᱱ ᱢᱮᱱᱟᱜ ᱠᱚᱣᱟ?
ᱥᱩᱠᱨᱤ ᱤᱱᱟᱹ ᱯᱚᱸᱫᱽᱨᱚ ᱠᱩᱰᱤᱭᱮ ᱴᱤ ᱜᱟᱱ ᱢᱮᱱᱟᱜ ᱠᱚᱣᱟ᱾ ᱛᱟᱦᱮᱸᱞᱮᱱ ᱜᱮᱭᱟ ᱠᱚ ᱟᱫᱚᱞᱮ ᱟᱠᱷᱨᱤᱧ ᱵᱟᱲᱟ ᱟᱠᱟᱫ ᱠᱚᱣᱟ ᱩᱱᱟᱹᱜ ᱫᱚ ᱾
ᱦᱮᱸ ᱦᱮᱸ ᱤᱱᱠᱟᱹ ᱦᱚᱯᱚᱱ ᱠᱚᱥᱮ ᱚᱱᱠᱟ ᱥᱮᱬᱟ ᱠᱚ?
ᱦᱚᱸ ᱥᱮᱬᱟ ᱠᱚ ᱢᱮᱱᱟᱜ ᱠᱚᱣᱟ, ᱠᱟᱹᱴᱤᱡ ᱠᱚ ᱠᱟᱹᱴᱤᱡ ᱠᱚᱫᱚ ᱠᱚ ᱠᱚᱢ ᱟᱠᱟᱱᱟ ᱥᱮᱬᱟ ᱠᱚᱜᱮ ᱱᱟᱜ ᱢᱮᱱᱟᱜ ᱠᱚᱣᱟ ᱾
ᱦᱮᱸ ᱦᱮᱸ ᱦᱮᱸ᱾ ᱮᱱᱠᱷᱟᱱ ᱩᱱᱠᱩ ᱡᱚᱢᱟᱜ ᱠᱚᱫᱚ ᱚᱠᱟ ᱠᱷᱚᱱ ᱵᱤᱱ ᱟᱹᱜᱩ ᱟᱠᱚ ᱠᱟᱱᱟ?
ᱡᱚᱢᱟᱜ ᱠᱚᱫᱚ ᱼᱼ ᱫᱟᱠᱟ ᱠᱚᱠᱚ ᱡᱚᱢᱟ ᱥᱟᱹᱨᱩ ᱚᱲᱟᱜ ᱠᱚ ᱢᱟᱱᱮ ᱛᱤᱠᱤ ᱠᱟᱛᱮᱫ ᱠᱚ ᱮᱢᱟᱠᱚ ᱠᱟᱱᱟ᱾ ᱢᱮᱨᱟ ᱠᱚ ᱦᱚᱸ, ᱞᱩᱵᱩᱜ ᱠᱚ ᱚᱱᱟ ᱠᱚᱜᱮᱞᱮ ᱮᱢᱟᱠᱚᱼᱼ ᱠᱟᱱᱟ ᱟᱨ ᱪᱮᱫ ᱮᱢ ᱧᱟᱢ ᱟᱠᱚᱣᱟ?
ᱦᱚᱸ ᱦᱚᱭ ᱦᱚᱭ, ᱚ ᱩᱱᱟᱹᱜ ᱰᱷᱮᱨ ᱥᱩᱠᱨᱤ ᱫᱚ ᱟᱨ ᱤᱱᱠᱟᱹ ᱢᱟᱱᱮ ᱢᱮᱱᱮᱜ ᱟᱹᱞᱤᱧ ᱤᱱᱠᱟᱹ ᱦᱚᱴᱮᱞ ᱠᱚᱨᱮ ᱠᱷᱚᱱ ᱱᱤᱝᱠᱟᱹ ᱫᱟᱠᱟ ᱠᱚ ᱵᱟᱯᱮ ᱟᱹᱜᱩ ᱵᱟᱲᱟ ᱟᱠᱚᱣᱟ?
ᱵᱟᱝ ᱜᱮ ᱵᱟᱝ ᱜᱮ
ᱦᱚᱸ ᱤᱱᱠᱟᱹ ᱟᱞᱮ ᱦᱚᱸ ᱥᱩᱠᱨᱤ ᱫᱚᱠᱚ ᱛᱟᱦᱮᱸ ᱠᱟᱱ ᱛᱟᱞᱮ ᱜᱮᱭᱟ ᱵᱟᱨᱭᱟ ᱮᱠᱷᱟᱱ ᱤᱱᱠᱟᱹ ᱟᱹᱠᱷᱨᱤᱧ ᱠᱟᱜ ᱠᱤᱱᱟᱞᱮ
ᱚ ᱦᱚᱸ ᱟᱨ ᱢᱮᱨᱚᱢ ᱠᱚᱫᱚ
ᱦᱮᱸ ᱢᱮᱨᱚᱢ ᱢᱮᱱᱟᱜ ᱠᱚᱣᱟ ᱢᱮᱨᱚᱢ ᱜᱩᱯᱤ ᱜᱮᱞᱤᱧ ᱦᱮᱡ ᱟᱠᱟᱱᱟ ᱱᱤᱛᱚᱜ ᱫᱚ ᱟᱹᱞᱤᱧ ᱦᱚᱸ
ᱚᱦᱚ, ᱛᱤᱱᱟᱹᱜ ᱴᱤ ᱜᱟᱱ ᱢᱮᱱᱟᱜ ᱠᱚ ᱛᱟᱯᱮ?
ᱦᱮᱸ ᱢᱮᱨᱚᱢ ᱢᱮᱱᱟᱜ ᱠᱚᱣᱟ ᱤᱱᱠᱟᱹ ᱫᱚᱥᱴᱤ ᱜᱟᱱ᱾
ᱚᱦᱚ ᱟᱨ ᱟᱯᱮ ᱫᱚᱯᱮ ᱛᱤᱱᱟᱹᱜ ᱵᱚᱭᱦᱟᱜᱼᱟ?
ᱤᱱᱠᱟᱹ ᱢᱮᱨᱚᱢ ᱦᱚᱸ ᱚᱝᱠᱟ ᱟᱲᱟᱜ ᱜᱤᱰᱤ ᱵᱟᱭ ᱜᱟᱱᱚᱜᱼᱟ ᱛᱚᱞᱟ ᱠᱚ ᱮᱨ ᱵᱟᱲᱟ ᱦᱩᱭᱩᱜ, ᱛᱚᱞᱟ ᱠᱚ ᱜᱤᱰᱤ ᱵᱟᱲᱟ ᱟᱠᱟᱜ ᱟᱠᱚ ᱮᱠᱷᱟᱱᱼᱼ ᱢᱟᱱᱮ ᱡᱚᱢ ᱞᱮᱠᱷᱟᱱ ᱦᱚᱲᱟᱜ ᱤᱱᱠᱟᱹ ᱢᱟᱱᱮ ᱵᱟᱭ ᱤᱭᱟᱹ ᱥᱮ ᱮᱱᱠᱷᱟᱱ ᱚᱱᱟ ᱪᱤᱠᱟᱹ ᱢᱮᱨᱚᱢ ᱦᱚᱸ ᱜᱩᱯᱤ ᱵᱟᱲᱟ ᱦᱩᱭᱩᱜ ᱠᱟᱱ ᱜᱮᱭᱟ ᱾
ᱢᱮᱱᱮᱜ ᱟᱹᱞᱤᱧ ᱟᱯᱮ ᱫᱚᱯᱮ ᱛᱤᱱᱟᱹᱜ ᱵᱚᱭᱦᱟᱜᱼᱟ?
ᱦᱮᱸ
ᱢᱮᱱᱮᱜ ᱟᱹᱞᱤᱧ ᱟᱯᱮ ᱫᱚᱯᱮ ᱛᱤᱱᱟᱹᱜ ᱵᱚᱭᱦᱟᱜᱼᱟ?
ᱦᱮᱸ ᱟᱞᱮ ᱫᱚ ᱵᱟᱨ ᱦᱚᱲᱚᱜ ᱟᱞᱮ
ᱚ ᱦᱚ
ᱦᱮᱸ ᱦᱮᱸ ᱟᱨ ᱤᱱᱠᱟᱹ ᱱᱤᱛᱚᱜ ᱫᱚ ᱡᱚᱢ ᱠᱚᱫᱚ ᱡᱚᱢ ᱵᱟᱲᱟ ᱟᱠᱟᱜ ᱵᱤᱱ ᱛᱚ
ᱦᱳᱭ ᱱᱤᱛᱚᱝ ᱜᱮ ᱡᱚᱢ ᱵᱟᱲᱟ ᱠᱟᱛᱮᱫ ᱞᱤᱧ ᱚᱰᱚᱠ ᱟᱠᱟᱱᱟ ᱱᱟᱜ ᱱᱚᱛᱮ ᱵᱟᱹᱫᱽ ᱥᱮᱫ ᱜᱮ ᱾
ᱦᱮᱸ ᱦᱮᱸ ᱦᱮᱸ
ᱦᱳᱭ ᱦᱚᱸ ᱦᱚᱸ ᱜᱟᱹᱰᱤᱢ ᱦᱚᱨᱦᱚ ᱞᱮᱱ ᱱᱟᱥᱮ ᱱᱟᱜ ᱠᱚ ᱥᱤ ᱟᱢᱟ ᱠᱚ ᱾
ᱦᱳᱭ ᱦᱳᱭ ᱦᱳᱭ ᱱᱮᱛᱟᱨ ᱫᱚ ᱤᱱᱠᱟᱹ ᱢᱟᱲᱟᱝ ᱞᱮᱠᱟ ᱫᱚ ᱚᱱᱛᱮ ᱟᱯᱮ ᱚᱱᱛᱮ ᱫᱚ ᱯᱟᱞᱮᱜ ᱴᱮᱠᱴᱟᱨ ᱵᱷᱚᱨᱥᱟ ᱜᱮ ᱟᱞᱮᱥᱮᱜ ᱦᱚᱸ ᱰᱟᱹᱝᱨᱤ ᱠᱚ ᱢᱮᱱᱟᱜ ᱠᱚᱛᱮ ᱰᱟᱹᱝᱨᱤ ᱠᱚᱛᱮ ᱞᱮ ᱥᱤ ᱵᱟᱲᱟᱭ ᱜᱮᱭᱟ ᱾
ᱚ ᱦᱚᱸ ᱟᱞᱮ ᱥᱮᱜ ᱫᱚ ᱢᱮᱱᱟᱜ ᱠᱚᱜᱮᱭᱟ ᱰᱟᱹᱝᱨᱤ ᱠᱚᱫᱚ ᱱᱮᱛᱟᱨ ᱵᱟᱠᱚ ᱥᱤᱥᱤ ᱠᱟᱱᱟ ᱱᱮᱛᱟᱨ ᱰᱟᱹᱝᱨᱤ ᱠᱚᱛᱮ ᱠᱚᱫᱚ ᱾
ᱚᱦ
ᱦᱚᱸ ᱱᱮᱛᱟᱨ ᱢᱟ ᱡᱚᱛᱚ ᱴᱟᱠᱴᱟᱨ ᱨᱮᱠᱚ ᱤᱭᱟᱹᱭ
ᱦᱮᱸ ᱦᱮᱸ ᱦᱮᱸ
ᱰᱟᱹᱝᱨᱤ ᱠᱚ ᱛᱟᱦᱮᱱ ᱨᱮᱦᱚᱸ ᱩᱱᱠᱩ ᱢᱟ ᱵᱟᱝᱜᱮ
ᱦᱮᱸ ᱦᱮᱸ
ᱥᱤᱭᱳᱜ ᱦᱚ ᱵᱟᱪᱩᱜ ᱠᱚᱛᱮ ᱦᱚᱸ ᱵᱟᱠᱚ ᱤᱭᱟᱹ ᱠᱟᱱᱟ ᱚᱠᱚᱭ ᱥᱤᱭᱳᱜ ᱦᱚᱲ ᱠᱚ ᱛᱟᱦᱮᱱᱟ ᱛᱚᱵᱮ ᱛᱚ ᱾
ᱦᱮᱸ ᱦᱮᱸ ᱦᱮᱸ
ᱦᱮᱸ
ᱛᱟᱦᱮᱞᱮ ᱚᱝᱠᱟ ᱫᱚ ᱥᱩᱠᱨᱤ ᱠᱚᱫᱚ ᱤᱭᱟᱹ ᱟᱲᱟᱜ ᱠᱟᱜ ᱠᱚᱣᱟᱵᱤᱱ ᱱᱤᱝᱠᱟᱹ ᱟᱹᱵᱤᱱ ᱜᱮ ᱟᱹᱜᱩ? ᱠᱚᱣᱟᱵᱤᱱ ᱥᱮ ᱟᱠᱚ ᱛᱮᱜᱮ ᱠᱚ ᱦᱤᱡᱩᱜᱼᱟ?
ᱟᱠᱚ ᱛᱮᱜᱮ ᱠᱚ ᱦᱤᱡᱩᱜᱼᱟ ᱚᱱᱠᱟ ᱡᱩᱫᱤ ᱞᱮᱴ ᱜᱚᱫᱚᱜ ᱟᱠᱚ ᱡᱩᱫᱤ ᱦᱤᱡᱩᱜ ᱠᱚ ᱞᱮᱴ ᱜᱚᱫᱚᱜᱼᱟ ᱮᱱᱠᱷᱟᱱ ᱧᱮᱞ ᱟᱹᱜᱩ ᱠᱚᱣᱟ ᱚᱠᱟ ᱥᱮᱜ ᱨᱮ ᱢᱮᱱᱟᱜ ᱠᱚᱣᱟ ᱟᱫᱚ ᱚᱱᱛᱮ ᱠᱷᱚᱱ ᱞᱟᱜᱟ ᱟᱜᱩ ᱠᱚᱣᱟ ᱾
ᱦᱩᱸ ᱦᱩᱸ
ᱦᱳᱭ ᱢᱟ ᱛᱚᱵᱮ ᱟᱹᱰᱤ ᱠᱟᱹᱲᱤᱜ ᱠᱟᱛᱷᱟ ᱦᱳᱭᱱᱟ ᱾ ᱤᱱᱠᱟᱹ ᱜᱮ ᱠᱟᱛᱷᱟ ᱦᱳᱭᱳᱜᱼᱟ ᱾
ᱦᱳᱭ ᱛᱚᱵᱮ ᱢᱟ ᱾
ᱦᱳᱭ ᱦᱳᱭ ᱦᱳᱭ